ᱦᱮᱞᱳ ᱡᱚᱦᱟᱨ ᱜᱮ, ᱦᱮᱸ ᱡᱚᱦᱟᱨ ᱜᱮ ᱪᱮᱜ ᱮᱢ ᱪᱤᱠᱟᱹᱭ ᱫᱟ।
ᱪᱤᱠᱟᱹ ᱦᱚᱸᱵᱟᱝ ᱫᱩᱲᱩᱵ ᱠᱟᱹᱱᱤᱧ।
ᱚ ᱛᱟᱦᱚᱞᱮ ᱟᱯᱮᱫᱚ ᱥᱤᱛᱩᱝ ᱠᱚ ᱥᱮ ᱫᱟᱜ ᱠᱚᱭ ᱡᱚᱨᱚ ᱵᱟᱲᱟᱭᱮᱜᱼᱟ। ᱵᱟᱝ ᱟᱡᱚᱢᱚᱜ ᱠᱟᱱᱟ। ᱞᱟᱹᱭᱫᱤᱧ ᱟᱯᱮ ᱥᱮᱫ ᱫᱚ ᱫᱟᱜ ᱠᱚᱭ ᱡᱟᱲᱤ ᱵᱟᱲᱟᱭ ᱫᱟ ᱥᱮ ᱥᱤᱛᱩᱝ ᱫᱟᱭ। ᱥᱤᱛᱩᱝ ᱠᱟᱫᱟᱭ ᱫᱟᱜ ᱠᱚᱫᱚ ᱵᱟᱭ ᱡᱟᱲᱤᱭ ᱫᱟ। ᱟᱪᱪᱷᱟ ᱟᱨ ᱪᱮᱫ ᱠᱚᱢ ᱡᱚᱢ ᱠᱮᱫᱟ, ᱚᱱᱛᱮ ᱫᱚ
ᱱᱚᱛᱮ ᱫᱚ, ᱦᱚᱞᱟᱭ ᱡᱟᱲᱤᱭᱮᱫ ᱛᱟᱦᱮᱸ ᱛᱮᱦᱮᱧ ᱫᱚ ᱵᱟᱭ ᱡᱟᱲᱤᱭ ᱠᱟᱜᱼᱟ।
ᱚ
ᱱᱟᱯᱟᱭ ᱜᱮᱭᱟᱢ ᱦᱮᱸ ᱱᱟᱯᱟᱭ ᱜᱮ
ᱟᱪᱪᱷᱟ
ᱤᱧ ᱦᱚᱸ ᱱᱟᱯᱟᱭ ᱜᱮ ᱛᱟᱦᱚᱞᱮ ᱪᱮᱜᱠᱟ ᱯᱮ ᱡᱚᱢ ᱠᱟᱫᱟ ᱟᱪᱪᱷᱟ ᱟᱯᱮ ᱫᱤᱥᱚᱢ ᱨᱮ ᱪᱮᱫ ᱠᱚ ᱧᱟᱢᱚᱜᱼᱟ ᱱᱤᱛᱚᱜ ᱥᱚᱢᱚᱭ ᱦᱮᱸ ᱱᱮᱛᱟᱨ ᱫᱤᱱ ᱫᱚ ᱠᱟᱱᱸᱴᱷᱟᱲ ᱠᱚ ᱩᱞ ᱠᱚ ᱛᱟᱨᱯᱚᱨᱮ ᱛᱟᱨᱚᱵ ᱠᱚ
ᱟᱪᱪᱷᱟ
ᱦᱮᱸ ᱧᱟᱢ ᱵᱚᱞ ᱛᱮ ᱱᱤᱛᱚᱜ ᱫᱚ ᱵᱤᱨ ᱠᱚᱨᱮ ᱯᱩᱴᱠᱟᱹ ᱠᱚ ᱦᱚᱸ ᱠᱚ ᱚᱢᱚᱱᱚᱜ ᱜᱮᱭᱟ ᱥᱟᱶᱛᱮ ᱩᱫ ᱠᱚ ᱦᱚᱸ
ᱦᱩ
ᱚ ᱟᱨ ᱱᱮᱛᱟᱨ ᱫᱤᱱ ᱫᱚ ᱱᱩᱠᱩ ᱯᱩᱴᱠᱟᱹ ᱦᱩᱭᱩᱜ ᱛᱚ ᱠᱚ ᱦᱮᱸ ᱛ ᱯᱩᱴᱠᱟᱹ ᱦᱟᱞᱟᱝ ᱠᱚᱢ ᱪᱟᱞᱟᱣ ᱵᱟᱲᱟᱜ ᱜᱮᱭᱟ ᱦᱮᱸ ᱪᱟᱞᱟᱣ ᱵᱟᱲᱟ ᱟᱠᱟᱱ ᱜᱤᱭᱟᱹᱧ ᱠᱚ
ᱧᱟᱢ
ᱧᱟᱢ ᱵᱟᱲᱟᱣ ᱟᱠᱚ ᱩᱱᱠᱩ ᱫᱚ ᱦᱟᱸᱰᱮ ᱱᱟᱸᱰᱮ ᱛᱟᱦᱮᱱ ᱟᱠᱚ ᱚᱠᱟ ᱠᱚᱨᱮ ᱦᱮᱸ ᱧᱟᱢ ᱵᱟᱲᱟ ᱠᱟᱜ ᱠᱚᱜᱤᱭᱟᱹᱧ ᱟᱢ ᱯᱩᱴᱠᱟᱹᱢ ᱡᱚᱢ ᱠᱚᱜᱮᱭᱟ
ᱦᱮᱸ ᱡᱚᱢ ᱫᱚ ᱡᱚᱢ ᱠᱚᱣᱟᱹᱧ ᱯᱩᱴᱠᱟᱹ ᱞᱮᱴᱚ ᱫᱚ ᱟᱨ ᱦᱚᱸ ᱵᱮᱥᱤ ᱠᱩᱥᱤ
ᱟᱯᱮ ᱫᱚ ᱛᱟᱦᱚᱞᱮ ᱟᱯᱮ ᱥᱮᱫ ᱦᱚᱸᱠᱚ ᱧᱟᱢᱚᱜ ᱜᱮᱭᱟ ᱦᱮᱸ ᱚ ᱪᱤᱠᱟᱹ ᱠᱟᱛᱮ ᱯᱮ ᱞᱮᱴᱚ ᱠᱚᱜᱮᱭᱟ ᱟᱢ ᱠᱤ ᱚᱱᱟ ᱨᱮᱥᱤᱯᱤᱢ ᱵᱟᱰᱟᱭᱟ
ᱦᱮᱸ ᱵᱟᱲᱟᱭᱟᱹᱧ
ᱦᱮᱸ ᱛᱟᱦᱚᱞᱮ ᱞᱟᱹᱭ ᱢᱮᱥᱮ
ᱯᱩᱴᱠᱟᱹ ᱩᱛᱩ ᱞᱟᱹᱜᱤᱫ ᱛᱮ ᱰᱟᱞ ᱥᱩᱱᱩᱢ ᱵᱩᱞᱩᱢ ᱥᱟᱥᱟᱝ ᱡᱤᱨᱟᱹ ᱟᱫᱟ ᱨᱚᱥᱩᱱ ᱟᱨᱦᱚᱸ ᱪᱮᱫ ᱠᱚ ᱢᱚᱥᱞᱟ ᱞᱟᱜᱟᱣᱟᱜ ᱜᱮᱭᱟ ᱠᱚ ᱚᱱᱟ ᱟᱹᱰᱤ ᱪᱮᱦᱨᱟ ᱚᱱᱟ ᱠᱚ ᱢᱤᱠᱥ ᱠᱟᱛᱮᱫ ᱛᱟᱯᱚᱨ ᱯᱩᱴᱠᱟᱹ ᱮᱢ ᱠᱚᱜᱮᱭᱟ ᱠᱚ ᱛᱯᱚᱨ ᱫᱟᱜ ᱫᱩᱞ ᱠᱟᱛᱮ ᱛᱟᱯᱚᱨ ᱫᱟᱜ ᱦᱮᱰᱮᱡᱚᱜᱼᱟ ᱛᱟᱯᱚᱨ ᱦᱚᱞᱚᱝ ᱱᱚᱝᱠᱟ ᱮᱢ ᱦᱩᱭᱩᱜᱼᱟ ᱪᱮᱛᱟᱱ ᱨᱮ ᱛᱟᱯᱚᱨ ᱯᱚᱨ ᱜᱷᱟᱱᱴᱟ ᱦᱩᱭᱩᱜᱼᱟ ᱟᱫᱚ ᱟᱲᱜᱳ ᱷᱩᱭᱩᱜ-ᱟ
ᱟᱪᱪᱷᱟ ᱟᱹᱰᱤ ᱱᱟᱯᱟᱭ
ᱟᱞᱮ ᱱᱚᱜᱼᱚᱭ ᱛᱚ ᱥᱟᱢᱟᱝ ᱨᱮ ᱚᱢᱵᱟᱵᱚᱛᱤ ᱦᱚᱸ ᱫᱟᱨᱟᱭ ᱠᱟᱱᱟ ᱛᱚ ᱚᱢᱵᱚᱵᱚᱛᱤ ᱨᱮ ᱟᱯᱮ ᱫᱚ ᱪᱮᱫ‌ᱠᱟ ᱯᱮ ᱢᱟᱱᱟᱣ ᱜᱮᱭᱟ ᱟᱯᱮ ᱥᱮᱫ ᱫᱚ
ᱦᱩᱸ ᱢᱟᱱᱟᱣ ᱜᱮᱭᱟ ᱠᱚ ᱵᱷᱟᱜᱮ ᱜᱮ ᱟᱯᱮ ᱥᱮᱫ ᱫᱚ ᱟᱵᱟᱵᱚᱛᱤ ᱪᱮᱫ ᱞᱮᱠᱟ ᱢᱟᱱᱟᱣ ᱜᱮᱭᱟ ᱠᱚ
ᱦᱮᱸ ᱟᱞᱮ ᱥᱮᱫ ᱦᱚᱸ ᱢᱟᱱᱟᱣ ᱵᱚᱞᱛᱮ ᱫᱚ ᱥᱮᱫᱤᱱ ᱫᱚ ᱦᱟᱹᱠᱩ ᱠᱚ ᱜᱚᱝᱜᱷᱟ ᱠᱚ ᱠᱚ ᱡᱚᱢ ᱠᱚᱣᱟ ᱥᱟᱶ ᱛᱮ ᱠᱟᱱᱴᱲ ᱠᱷᱟᱹᱚᱡᱟᱹᱨᱤ ᱟᱨ ᱤᱭᱟᱹ ᱞᱮᱠᱟᱱᱟᱜ ᱡᱚ-ᱵᱮᱞᱮ ᱠᱚᱠᱚ ᱡᱚᱢᱟ ᱾ ᱥᱟᱶᱛᱮ ᱥᱟᱱᱛᱟᱲ ᱢᱟ ᱡᱟᱦᱟᱸᱱᱟᱜ ᱯᱚᱨᱚᱵᱽ ᱠᱷᱟᱱᱜᱮ ᱡᱮᱞ ᱯᱤᱴᱷᱟᱹ ᱢᱟ ᱦᱳᱭᱳᱜ ᱜᱤᱭᱟ ᱛᱚ ᱡᱮᱞ ᱯᱤᱴᱷᱟᱹ ᱠᱚᱦᱚᱸ ᱞᱮ ᱵᱮᱱᱟᱣᱟ ᱟᱨ ᱤᱱᱦᱤᱞᱳᱜ ᱡᱟᱦᱟᱸᱟᱭ ᱠᱚ ᱥᱩᱠᱨᱤ ᱠᱚᱠᱚ ᱜᱚᱡ ᱠᱚᱣᱟ ᱛᱚ ᱥᱩᱠᱨᱤ ᱡᱮᱞ ᱯᱤᱴ ᱴᱷᱟᱹ ᱟᱹᱰᱤ ᱜᱮ ᱥᱤᱵᱤᱞᱟ ᱛᱚ ᱥᱩᱠᱨᱤ ᱡᱮᱞ ᱯᱤᱴᱷᱟᱹ ᱠᱚᱦᱚᱸ ᱞᱮ ᱵᱮᱱᱟᱣᱟ ᱾
ᱦᱩᱸ ᱛᱵᱮᱮ ᱥᱩᱠᱨᱤ ᱡᱤᱞ ᱯᱤᱴᱷᱟᱹ ᱵᱮᱱᱟᱣ ᱫᱟᱲᱮᱭᱟᱜ ᱜᱮᱭᱟᱢ?
ᱦᱮᱸ ᱵᱮᱱᱟᱣ ᱫᱟᱲᱮᱭᱟᱜ ᱜᱤᱭᱟᱹᱧ ᱾
ᱟᱪᱪᱷᱟ ᱪᱤᱜ ᱠᱟ ᱠᱚ ᱵᱮᱱᱟᱣ ᱜᱮᱭᱟ ᱤᱧ ᱦᱚᱸ ᱞᱟᱹᱭᱟᱹᱧ ᱢᱮ
ᱚ ᱥᱩᱠᱨᱤ ᱡᱤᱞ ᱯᱤᱴᱷᱟᱹ ᱫᱚ ᱯᱩᱭᱞᱩ ᱚᱱᱟ ᱡᱤᱞ ᱠᱚ ᱠᱚ ᱜᱮᱫ ᱠᱟᱛᱮᱜ ᱠᱚ ᱟᱹᱨᱩᱵ ᱯᱷᱟᱨᱪᱟᱭᱟ ᱵᱷᱟᱜᱤ ᱞᱮᱠᱟ ᱛᱟᱨ ᱯᱚᱨᱮ ᱡᱟᱦᱟᱸ ᱠᱟᱨᱟᱦᱤ ᱢᱮᱱᱟᱜᱼᱟ ᱢᱟᱱᱮ ᱠᱤ ᱚᱱᱟ ᱫᱚ ᱪᱟᱝᱨᱤ ᱦᱚᱸᱠᱚ ᱞᱟᱹᱭᱟ ᱪᱟᱝᱨᱤ ᱡᱟᱦᱟᱸ ᱦᱟᱥᱟ ᱨᱮᱱᱟᱜ ᱾ ᱚᱱᱟ ᱠᱚ ᱵᱟᱹᱭᱥᱟᱹᱣᱟ ᱪᱩᱞᱦᱟᱹ ᱨᱮ ᱟᱨ ᱚᱱᱟ ᱫᱚ ᱪᱩᱞᱦᱟᱹ ᱨᱮᱜᱮ ᱟᱰᱤ ᱱᱟᱯᱟᱭ ᱤᱥᱤᱱᱚᱜᱼᱟ ᱛᱚ ᱚᱱᱟ ᱠᱷᱟᱹᱛᱤᱨ ᱪᱩᱞᱦᱟᱹ ᱨᱮᱜᱮ ᱤᱥᱤᱱ ᱫᱚ ᱵᱷᱟᱜᱮᱭᱟ ᱾ ᱟᱨ ᱚᱱᱟ ᱡᱮᱞ ᱥᱟᱞᱟᱜ ᱛᱮ ᱡᱮᱞ ᱠᱟᱹᱴᱤᱜ ᱠᱚ ᱦᱟᱛᱟᱣᱟ ᱢᱟᱱᱮ ᱡᱟᱦᱟᱸ ᱛᱤᱱᱟᱹᱜ ᱫᱚᱨᱠᱟᱨ ᱛᱚ ᱠᱟᱹᱴᱤᱡ ᱡᱤᱞ ᱦᱟᱛᱟᱣ ᱠᱟᱛᱮᱫ ᱚᱱᱟᱨᱮ ᱥᱩᱱᱩᱢ ᱠᱚᱠᱚ ᱫᱩᱞᱟᱜᱼᱟ ᱛᱟᱨᱯᱚᱨᱮ ᱥᱩᱱᱩᱢ ᱯᱮᱭᱟᱡ ᱠᱚ ᱨᱟᱥᱩᱱ ᱠᱚ ᱟᱫᱟ ᱠᱚ ᱡᱟᱦᱟᱸ ᱛᱤᱱᱟᱹ ᱠᱚ ᱨᱤ ᱠᱟ ᱢᱚᱥᱞᱟ ᱡᱟᱦᱟᱸ ᱛᱤᱱᱟᱹᱜ ᱛᱟᱦᱮᱱᱟ ᱥᱟᱥᱟᱝ ᱠᱚ ᱛᱟᱨᱯᱚᱨᱮ ᱚᱱᱟ ᱠᱚ ᱫᱟᱜ ᱟᱛᱮᱛ ᱠᱚ ᱥᱤᱯᱤᱭᱟ ᱥᱤᱯᱤ ᱠᱟᱛᱮ ᱚᱱᱟᱨᱮ ᱦᱚᱞᱚᱝ ᱠᱚ ᱮᱢᱟᱜᱼᱟ ᱵᱮᱥᱤ ᱫᱚ ᱵᱟᱝ ᱵᱟᱨ ᱪᱩᱯᱩᱫ ᱜᱟᱱ ᱟᱨ ᱵᱟᱨ ᱪᱩᱯᱩᱫ ᱠᱷᱚᱱᱟᱜ ᱟᱨ ᱠᱟᱹᱴᱤᱡ ᱵᱮᱥᱤ ᱦᱚᱭᱛᱚ ᱡᱟᱦᱟᱸᱭ ᱠᱚᱫᱚ ᱯᱮ ᱪᱩᱯᱩᱪ ᱦᱚᱸ ᱠᱚ ᱮᱢ ᱜᱮᱭᱟ ᱛᱚ ᱚᱱᱟ ᱮᱢ ᱯᱚᱨᱮ ᱚᱱᱟ ᱠᱚ ᱥᱤᱯᱤᱭᱟᱠᱚ ᱥᱤᱯᱤ ᱠᱟᱛᱮᱛ ᱱᱚᱝᱠᱟ ᱢᱤᱫᱴᱮᱱ ᱮᱢᱚᱱ ᱢᱤᱫᱴᱮᱱ ᱯᱚᱨᱤᱥᱛᱷᱤᱛᱤ ᱢᱟᱱᱮ ᱚᱱᱟ ᱫᱚ ᱫᱚᱢᱮ ᱞᱮᱯᱮᱡ ᱦᱚᱸ ᱵᱟᱝ ᱦᱳᱭᱳᱜᱼᱟ ᱟᱨ ᱫᱚᱢᱮ ᱥᱚᱠᱛᱚ ᱦᱚᱸ ᱵᱟᱝ ᱦᱳᱭᱳᱜᱼᱟ ᱾ ᱟᱨ ᱡᱟᱦᱟᱸ ᱯᱟᱛᱲᱟ ᱠᱚ ᱛᱟᱦᱮᱱᱟ ᱚᱱᱟ ᱵᱮᱨᱮᱞ ᱥᱟᱠᱟᱢ ᱯᱟᱛᱲᱟ ᱟᱨᱠᱤ ᱥᱟᱨᱡᱚᱢ ᱥᱟᱠᱟᱢ ᱨᱮᱱᱟᱜ ᱚᱱᱟᱨᱮ ᱥᱩᱱᱩᱢ ᱠᱚ ᱞᱟᱜᱟᱣ ᱫᱚᱦᱚ ᱠᱟᱜᱼᱟ ᱟᱨ ᱚᱱᱟ ᱥᱩᱱᱩᱢ ᱞᱟᱜᱟᱣ ᱠᱟᱛᱮᱜ ᱟᱫᱚ ᱚᱱᱟ ᱯᱟᱛᱲᱟ ᱨᱮ ᱚᱱᱟ ᱡᱟᱦᱟᱸ ᱡᱮᱞᱠᱚ ᱥᱤᱯᱤ ᱞᱮᱫᱟ ᱚᱱᱟᱠᱚ ᱫᱚᱦᱚᱭᱟ ᱫᱚᱦᱚ ᱠᱟᱛᱮᱛ ᱟᱫᱚ ᱚᱱᱟ ᱠᱚ ᱚᱱᱟ ᱯᱟᱛᱲᱟ ᱚᱱᱟ ᱜᱳᱞ ᱛᱮᱠᱚ ᱞᱟᱴᱷᱟᱭᱟ ᱤᱱᱟᱹ ᱯᱚᱨᱮ ᱟᱨ ᱢᱤᱫᱴᱮᱱ ᱯᱟᱛᱲᱟ ᱛᱮᱠᱚ ᱛᱮᱱᱟ ᱛᱮᱱ ᱠᱟᱛ ᱟᱫᱚ ᱡᱟᱦᱟᱸ ᱞᱚᱞᱚᱜ ᱠᱟᱱ ᱪᱟᱝᱨᱤ ᱚᱱᱟ ᱪᱟᱝᱨᱤ ᱨᱮ ᱚᱱᱟ ᱯᱤᱴᱷᱟᱹ ᱠᱚ ᱮᱢᱟ ᱟᱫᱚ ᱚᱱᱠᱟ ᱠᱟᱛᱮ ᱡᱳᱞ ᱤᱥᱤᱱᱟᱠᱚ ᱯᱟᱛᱨᱟ ᱨᱚᱝᱜᱚᱜᱼᱟ ᱛᱟᱯ ᱯᱚᱨᱮ ᱟᱫᱚ ᱟᱲᱜᱳᱭᱟ ᱾ ᱦᱮᱸ ᱟᱹᱰᱤ ᱱᱟᱯᱟᱭ ᱜᱮᱢ ᱞᱮ ᱠᱮᱫᱟ ᱡᱚᱢ ᱞᱮᱠᱷᱟᱱ ᱫᱚ ᱟ ᱦᱮᱸ ᱥᱩᱠᱨᱤ ᱡᱮᱞ ᱯᱤᱴᱷᱟᱹ ᱢᱟ ᱥᱮᱵᱮᱞ ᱜᱮᱭᱟ ᱾
ᱦᱮᱸ
ᱟᱨ ᱯᱟᱛᱨᱟ ᱫᱚᱢ ᱵᱟᱲᱟᱭᱟ ᱥᱮ? ᱯᱟᱛᱲᱟ ᱦᱚᱧ ᱵᱟᱲᱟᱭ ᱜᱤᱭᱟ ᱾
ᱚᱲᱟᱜ ᱦᱚᱲ ᱠᱚᱫᱚ ᱱᱟᱯᱟᱭ ᱜᱤᱭᱟ ᱠᱚ ᱥᱮ?
ᱦᱮᱸ ᱱᱟᱯᱟᱭ ᱜᱤᱭᱟ ᱠᱚ
ᱚ
ᱛᱟᱦᱚᱞᱮ ᱟᱢ ᱱᱤᱛᱚᱜ ᱫᱚ ᱪᱮᱜ ᱠᱚᱢ ᱡᱚᱢ ᱵᱟᱲᱟᱣ ᱠᱟᱫᱟ? ᱫᱟᱠᱟ ᱡᱚᱢ ᱵᱟᱲᱟᱭ ᱦᱳᱭᱳᱜ ᱠᱟᱱᱟ ᱾ ᱳ ᱪᱮᱜ ᱠᱚᱯᱮ ᱩᱛᱩ ᱞᱮᱫᱟ ᱛᱮᱦᱮᱱ ᱫᱚ?
ᱛᱮᱦᱮᱧ ᱫᱚ ᱟᱹᱛᱩ ᱞᱮᱫᱟᱠᱚ ᱟᱞᱩ ᱟᱨ ᱦᱚᱛᱚᱫ
ᱦᱩᱸ
ᱟᱨ ᱵᱮᱞᱮ ᱛᱟᱦᱮᱸ ᱠᱟᱱᱟ ᱟᱨ ᱫᱟᱹᱞ!
ᱚ ᱟᱢᱫᱚᱢ ᱛᱚᱢ ᱢᱮ ᱵᱟᱯᱟᱥ ᱵᱟ ᱤᱧᱦᱚᱧ ᱡᱚᱢ ᱟᱠᱟᱫᱟ ᱛᱮᱦᱮᱧ ᱫᱚ ᱫᱟᱜ ᱴᱟᱺᱰᱤ ᱫᱟᱠᱟ, ᱟᱲᱟᱜ
ᱟᱨ ᱟᱞᱩ ᱥᱟᱶᱛᱮ ᱩᱞ ᱛᱟᱦᱮᱸ ᱠᱟᱱᱟ ᱦᱚᱞᱟ ᱧᱩ ᱟᱠᱟᱱ ᱛᱟᱦᱮᱸᱜᱼᱟ᱾ ᱛᱚ ᱩᱞ ᱥᱟᱞᱟᱜ ᱫᱟᱠᱟᱧ ᱡᱚᱢ ᱠᱟᱫᱟ ᱾
ᱟᱪᱪᱷᱟ
ᱦᱮᱸ ᱟᱨ ᱛᱟᱦᱮ ᱟᱢ ᱫᱚ ᱱᱚᱜᱚᱭ ᱛᱚ ᱨᱚᱦᱚᱭ ᱠᱚᱦᱚᱸ ᱦᱮᱡ ᱱᱟ ᱨᱚᱦᱚᱭ ᱫᱤᱱ ᱦᱚᱸ᱾ ᱛᱟᱦᱚᱞᱮ ᱟᱢ ᱫᱚ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ?
ᱦᱮᱸ ᱵᱟᱰᱟᱭ ᱜᱤᱭᱟᱹᱧ᱾
ᱪᱟᱞᱟᱣ ᱵᱟᱲᱟ ᱟᱠᱟᱱᱟᱱᱟ?
ᱦᱮᱸ ᱪᱟᱞᱟᱣ ᱵᱟᱲᱟ᱾
ᱚ ᱟᱹᱰᱤ ᱱᱟᱯᱟᱭ ᱠᱟᱛᱷᱟ ᱛᱟᱦᱚᱞᱮ ᱟᱯᱮ ᱫᱚ ᱢᱟᱱᱮ ᱚᱱᱠᱟ ᱦᱚᱲ ᱫᱟᱨᱟᱭ ᱛᱮᱯᱮ ᱪᱟᱥ ᱦᱚᱪᱚᱭᱟ ᱥᱮ ᱟᱯᱮ ᱚᱲᱟᱜ ᱨᱮᱱ ᱦᱚᱲ ᱛᱮᱜᱮ ᱯᱮ? ᱟᱞᱮ ᱛᱚ ᱟᱞᱮ ᱛᱮ ᱪᱟᱥ ᱜᱮᱭᱟ ᱞᱮ᱾ ᱚ ᱟᱹᱰᱤ ᱱᱟᱯᱟᱭ᱾
ᱦᱮᱸ
ᱦᱮᱸ ᱟᱯᱮ ᱫᱚ ᱪᱮᱫ ᱠᱚ ᱯᱮ ᱪᱟᱥ ᱜᱮᱭᱟ ᱯᱮ? ᱟᱯᱮ ᱛᱮ ᱥᱮ ᱦᱮᱸ ᱟᱞᱮ ᱠᱚᱦᱚ ᱟᱞᱮ ᱛᱮᱦᱚ ᱞᱮ ᱪᱟᱥ ᱜᱮᱭᱟ ᱥᱟᱶᱛᱮ ᱦᱚᱲ ᱦᱚᱸ ᱞᱟᱜᱟᱣ ᱦᱩᱭᱩᱜ ᱜᱮᱭᱟ, ᱢᱟᱱᱮ ᱢᱤᱫ ᱫᱷᱟᱣ ᱨᱮ ᱡᱚᱠᱷᱚᱱ ᱡᱷᱚᱛᱚ ᱦᱟᱥᱟ ᱠᱚ ᱞᱚᱥᱚᱫᱚᱜᱼᱟ᱾ ᱛᱚ ᱩᱱᱢᱟ ᱮᱠᱞᱟ ᱛᱮᱢᱟ ᱨᱚᱦᱚᱭ ᱯᱩᱨᱟᱹᱣ ᱥᱚᱢᱵᱷᱚᱵ ᱵᱟᱝ ᱦᱳᱭᱳᱜᱼᱟ ᱛᱚ᱾ ᱚᱱᱟ ᱠᱷᱟᱹᱛᱤᱨ ᱦᱚᱲ ᱠᱚᱦᱚᱸ ᱞᱟᱜᱟᱣ ᱦᱩᱭᱩᱜ ᱜᱮᱭᱟ᱾
ᱦᱮᱸ ᱨᱚᱦᱚᱭᱤᱧ ᱵᱟᱲᱟᱭ ᱜᱮᱭᱟ᱾ ᱪᱟᱞᱟᱣ ᱵᱟᱲᱟ ᱦᱩᱭ ᱟᱠᱟᱱ ᱜᱮᱭᱟ᱾ ᱛᱟᱦᱚᱞᱮ ᱟᱯᱮ ᱥᱮᱫ ᱫᱚ ᱪᱮᱫ ᱛᱮᱠᱚ ᱥᱤ ᱜᱮᱭᱟ ᱢᱟᱱᱮ ᱱᱮᱛᱟᱨ ᱫᱚ? ᱱᱮᱛᱟᱨ ᱫᱚ ᱢᱟᱱᱮ ᱪᱮᱫ ᱠᱚ ᱨᱟᱣᱴᱟᱨ᱾ ᱦᱳᱭ, ᱦᱳᱭ ᱨᱟᱣᱴᱟᱨ ᱛᱮ ᱥᱤ ᱜᱮᱭᱟ ᱠᱚ ᱾ ᱦᱮᱸ ᱵᱟᱹᱝᱨᱤ ᱛᱮ ᱫᱚ ᱠᱷᱩᱵ ᱠᱚᱢ, ᱱᱟᱦᱮᱞ ᱛᱮ ᱟᱨᱠᱤ᱾ ᱟᱪᱪᱷᱟ ᱦᱮᱸᱛᱚ
ᱦᱩᱸ
ᱱᱮᱛᱟᱨ ᱫᱚ ᱦᱚᱲ ᱠᱚᱦᱚᱸ ᱠᱚ ᱥᱩᱠᱷᱟᱹᱞᱤ ᱪᱟᱵᱟᱭᱮᱱᱟ ᱟᱨ ᱡᱮᱦᱮᱛᱩ ᱱᱟᱦᱮᱞ ᱛᱮᱫᱚ ᱠᱟᱹᱴᱤᱡ ᱠᱚᱥᱴᱚ ᱦᱩᱭᱩᱜᱼᱟ᱾ ᱛᱚ ᱜᱟᱹᱲᱤ ᱛᱮ ᱫᱚ ᱟᱹᱰᱤ ᱢᱟᱱᱮ ᱱᱟᱦᱮᱞ ᱛᱮᱫᱚ ᱟᱹᱰᱤ ᱜᱷᱟᱹᱲᱤ ᱥᱤᱭᱚᱜ ᱛᱮ ᱥᱚᱢᱚᱭ ᱞᱟᱜᱟᱜᱼᱟ᱾ ᱟᱨ ᱜᱟᱹᱰᱤ ᱛᱮᱠᱷᱟᱱ ᱫᱚ ᱢᱤᱫ ᱜᱷᱟᱹᱲᱤᱡ ᱨᱮ ᱦᱩᱭᱩᱜᱼᱟ ᱛᱚ᱾ ᱦᱚᱲ ᱠᱚᱦᱚᱸ ᱠᱟᱹᱴᱤᱡ ᱠᱚ ᱟᱥᱟᱱ ᱧᱚᱜ ᱠᱟᱱᱟ ᱦᱮᱸ᱾ ᱟᱨ ᱱᱚᱛᱮ ᱫᱚ ᱰᱟᱹᱝᱨᱤ ᱠᱚ ᱦᱚ ᱵᱟᱹᱱᱩᱜ ᱠᱚᱣᱟ, ᱦᱮᱸ ᱟᱨ ᱛᱟᱦᱞᱮ ᱱᱤᱛᱚᱜ ᱫᱚ ᱪᱮᱫ ᱠᱚᱢ ᱪᱤᱠᱟᱹ ᱵᱟᱲᱟᱭᱮᱫᱟ? ᱫᱩᱲᱩᱵ ᱵᱟᱲᱟ ᱠᱟᱱᱟᱢ ᱥᱮ ᱡᱟᱦᱱᱟᱜ ᱟᱨᱦᱚᱢ ᱠᱟᱹᱢᱤ ᱠᱟᱱᱟ?
ᱦᱤᱛᱚᱜ ᱫᱚ ᱫᱩᱲᱩᱵ ᱵᱟᱲᱟ ᱦᱳᱭ ᱠᱟᱱᱟ ᱪᱮᱜ ᱪᱤᱠᱟᱹᱭᱟᱢ
ᱳ ᱟᱪᱪᱷᱟ ᱢᱟ ᱛᱟᱦᱚᱞᱮ ᱚᱠᱛᱚ ᱠᱚᱦᱚᱸ ᱟᱢᱫᱟ ᱦᱳᱭᱱᱟ ᱟᱢ ᱥᱟᱞᱟᱜ ᱨᱚᱯᱚᱲ ᱠᱟᱛᱮ ᱟᱹᱰᱤ ᱵᱮᱥ ᱵᱩᱡᱷᱟᱹᱣ ᱱᱟ ᱾ ᱟᱨ ᱦᱮᱸ ᱟᱹᱰᱤ ᱫᱟᱢᱟᱱ ᱫᱟᱢᱟᱱ ᱠᱟᱛᱷᱟᱢ ᱞᱟᱹᱭ ᱠᱤᱫᱟ ᱛᱚ ᱚᱱᱟ ᱞᱟᱹᱜᱤᱫ ᱛᱮ ᱟᱭᱢᱟ ᱥᱟᱨᱦᱟᱣ ᱾
ᱦᱩᱸ
ᱟᱢ ᱦᱚ ᱟᱢᱫᱟ ᱫᱟᱢ ᱦᱮᱸ ᱢᱟ ᱛᱟᱦᱚᱞᱮ ᱦᱮᱸ ᱢᱟ ᱛᱟᱦᱚᱞᱮ ᱡᱚᱦᱟᱨ ᱜᱮ ᱦᱳᱭ ᱡᱚᱦᱟᱨ ᱜᱮ